ᱦᱮᱞᱳ! ᱦᱮᱞᱳ!
ᱦᱮᱸ ᱫᱟ ᱢᱮᱱᱫᱟᱹᱧ ᱤᱧᱟᱹᱜ ᱟᱣᱟᱡᱽ ᱴᱷᱤᱠ ᱜᱮ ᱦᱮᱞᱟᱜ ᱠᱟᱱ ᱜᱮᱭᱟ?
ᱦᱟᱸ ᱟᱸᱡᱚᱢᱚᱜ ᱠᱟᱱ ᱜᱮᱭᱟ᱾ ᱟᱹᱞᱤᱧᱟᱜ ᱟᱸᱡᱚᱢᱚᱜ ᱠᱟᱱ ᱜᱮᱭᱟ?
ᱦᱮᱸ ᱟᱵᱮᱱᱟᱜ ᱦᱚᱸ ᱴᱷᱤᱠ ᱜᱮ ᱟᱸᱡᱚᱢ ᱦᱤᱡᱩᱜ ᱠᱟᱱᱟ᱾
ᱟᱪᱪᱷᱟ, ᱛᱟᱦᱚᱞᱮ ᱜᱚᱝᱠᱮ ᱱᱟᱦᱟᱜ ᱪᱮᱜ ᱠᱚᱵᱮᱱ ᱪᱤᱠᱟᱹ ᱵᱟᱲᱟᱭᱮᱫᱟ ᱱᱤᱛ ᱜᱷᱟᱹᱲᱤᱡ ᱫᱚ ᱱᱤᱛᱚᱜ?
ᱦᱮᱸ ᱱᱚᱜᱼᱚᱭ ᱱᱤᱛ ᱫᱚ ᱦᱟᱸᱜ ᱟᱹᱞᱤᱧ ᱫᱚ ᱯᱟᱲᱦᱟᱣ ᱤᱥᱴᱟᱹᱰᱤᱭ ᱫᱟᱹᱞᱤᱧ᱾
ᱟᱪᱪᱷᱟ ᱟᱪᱪᱷᱟ᱾ ᱛᱟᱦᱞᱮ ᱜᱚᱝᱠᱮ ᱪᱟᱥᱵᱟᱥ ᱫᱚ ᱦᱟᱸᱜ ᱛᱤᱱᱟᱹᱜ ᱴᱟ ᱯᱮ ᱞᱟᱦᱟ ᱜᱚᱫ ᱟᱠᱟᱱᱟ ᱥᱮ ᱵᱟᱝᱯᱮ ᱪᱟᱥᱵᱟᱥ ᱠᱟᱜᱼᱟ ᱦᱟᱸᱜ?
ᱦᱮᱸ ᱜᱚᱝᱠᱮ ᱟᱞᱮᱥᱮᱜ ᱢᱟ ᱚᱱᱮ ᱜᱟᱹᱪᱷᱤ ᱠᱚᱢᱟ ᱟᱯᱷᱚᱨᱢᱟ ᱦᱩᱭᱟᱱ ᱟᱫᱚ ᱢᱟᱱᱮ ᱫᱟᱜ ᱡᱟᱹᱲᱤ ᱵᱟᱹᱱᱩᱜᱼᱟ ᱟᱫᱚ ᱚᱱᱟᱛᱮ ᱨᱚᱦᱚᱭ ᱫᱚ ᱵᱟᱝ ᱦᱩᱭ ᱠᱟᱱᱟ᱾ ᱚᱱᱮ ᱫᱟᱜ ᱜᱮ ᱵᱟᱝ ᱫᱟᱜ ᱡᱟᱹᱲᱤ ᱜᱮ ᱵᱟᱹᱱᱩᱜ ᱤᱭᱟᱹᱛᱮ ᱵᱟᱝ ᱨᱚᱦᱚᱭ ᱦᱩᱭ ᱟᱠᱟᱱᱟ᱾
ᱟᱪᱪᱷᱟ ᱟᱪᱪᱷᱟ᱾ ᱚᱱᱟ ᱢᱟ ᱡᱚᱛᱚ ᱥᱮᱱ ᱜᱮ ᱡᱚᱛᱚ ᱡᱟᱭᱜᱟ ᱥᱮᱱ ᱜᱮ ᱜᱚᱝᱠᱮ ᱧᱮᱞᱚᱜ ᱠᱟᱱᱟ ᱡᱮ ᱡᱟᱹᱥᱛᱤ ᱠᱟᱭᱛᱮ ᱫᱟᱜ ᱡᱟᱹᱲᱤ ᱵᱟᱝ ᱠᱷᱟᱹᱛ ᱛᱤᱨ ᱛᱮ ᱦᱟᱸᱜ ᱨᱚᱦᱚᱭ ᱵᱟᱲᱟ ᱛᱚ ᱦᱟᱸᱜ ᱵᱟᱭ ᱦᱩᱭᱩᱜ ᱠᱟᱱᱟ᱾ ᱪᱟᱥᱵᱟᱥ ᱠᱚᱦᱚᱸ ᱵᱟᱝ ᱦᱩᱭᱩᱜ ᱠᱟᱱᱟ ᱞᱮᱠᱤᱱ, ᱚᱱᱟ ᱞᱮᱠᱟ ᱛᱮᱜᱮ ᱧᱮᱞ ᱜᱟᱱᱚᱜᱼᱟ ᱾ ᱡᱟᱦᱟᱸ ᱠᱚᱥᱮᱱ ᱠᱮᱱᱮᱞ ᱢᱮᱱᱟᱜᱼᱟ ᱚᱱᱛᱮ ᱫᱚ ᱦᱟᱸᱜ ᱡᱟᱹᱥᱛᱤ ᱠᱟᱭᱛᱮ ᱫᱟᱜ ᱡᱟᱹᱲᱤ ᱦᱚᱸᱭ ᱵᱟᱭ ᱡᱟᱹᱲᱤᱭ ᱨᱮᱦᱚᱸ ᱨᱚᱦᱚᱭ ᱠᱚᱫᱚ ᱦᱩᱭᱩᱜ ᱠᱟᱱ ᱛᱟᱠᱚᱣᱟ ᱦᱮᱸ ᱥᱮ ᱵᱟᱝ?
ᱦᱮᱸ ᱚᱱᱛᱮ ᱫᱚ ᱢᱟᱱᱮ ᱵᱟᱭ ᱫᱟᱜ ᱡᱟᱹᱲᱤ ᱨᱮᱦᱚᱸ ᱢᱟᱱᱮ ᱩᱱᱠᱩ ᱫᱚ ᱡᱟᱭᱡᱩᱜᱽ ᱠᱚ ᱪᱟᱥ ᱜᱮᱭᱟ ᱟᱫᱚ ᱟᱵᱚ ᱡᱟᱦᱟᱸ ᱥᱮᱜ ᱠᱮᱱᱮᱞ ᱠᱚ ᱵᱟᱹᱱᱩᱜᱼᱟ ᱟᱫᱚ ᱟᱵᱚᱜᱮ ᱢᱩᱥᱠᱤᱞ ᱨᱮ ᱢᱮᱱᱟᱜ ᱵᱚᱱᱟ ᱫᱟᱜ ᱵᱟᱹᱱᱩᱜ ᱤᱭᱟᱹᱛᱮ ᱵᱟᱝ ᱨᱚᱦᱚᱭ ᱦᱩᱭ ᱟᱠᱟᱱᱟ᱾
ᱮᱠᱫᱚᱢ ᱮᱠᱫᱚᱢ᱾ ᱟᱨ ᱱᱚᱣᱟ ᱦᱚᱸ ᱫᱟᱜ ᱡᱟᱹᱲᱤ ᱦᱚᱸ ᱪᱮᱜ ᱮᱢ ᱞᱟᱹᱭᱟ ᱪᱟᱸᱫᱚ ᱵᱚᱸᱜᱟ ᱜᱮᱛᱚᱭ ᱵᱟᱲᱟᱭᱟ ᱟᱨ ᱟᱵᱚ ᱛᱚ ᱞᱟᱹᱭ ᱠᱟᱛᱮᱫ ᱦᱟᱸᱜ ᱫᱟᱜ ᱡᱟᱹᱲᱤ ᱫᱚ ᱵᱟᱵᱚᱱ ᱟᱹᱜᱩ ᱫᱟᱲᱮᱭᱟᱜᱼᱟ ᱦᱮᱸ ᱵᱟᱝ?
ᱦᱮᱸ ᱦᱮᱸ ᱮᱠᱫᱚᱢ ᱮᱠᱫᱚᱢ᱾
ᱛᱟᱞᱦᱮᱸ ᱟᱯᱮ ᱫᱚ ᱜᱚᱝᱠᱮ ᱪᱮᱜ ᱠᱚᱯᱮ ᱠᱟᱹᱢᱤ ᱵᱟᱲᱟᱭᱫᱟ ᱱᱤᱛᱚᱜ ᱢᱟᱱᱮ ᱚᱲᱟᱜ ᱠᱚᱨᱮ ᱫᱚ?
ᱦᱮᱸ ᱱᱤᱛ ᱫᱚ ᱯᱨᱟᱭ ᱚᱲᱟᱜ ᱠᱚᱨᱮᱜᱮ ᱢᱮᱱᱟᱜ ᱞᱮᱭᱟ ᱡᱮᱭᱥᱮ ᱠᱤ ᱱᱤᱛ ᱢᱟ ᱥᱤᱛᱩᱝ ᱫᱤᱱ ᱠᱟᱱᱟ ᱛᱚ᱾ ᱤᱧ ᱫᱚ ᱦᱟᱸᱜ ᱢᱟᱱᱮ ᱚᱱᱟ ᱠᱷᱮᱛ ᱠᱚᱜᱮ ᱥᱤ ᱵᱟᱲᱟ ᱠᱟ ᱠᱟᱛᱮᱜ ᱚᱱᱟ ᱜᱟᱹ ᱜᱟᱹᱪᱷᱤ ᱠᱚ ᱟᱯᱷᱚᱨ ᱦᱩᱭ ᱟᱠᱟᱱᱟ ᱟᱨ ᱜᱟᱹᱪᱷᱤ ᱠᱚ ᱫᱟᱹᱨᱤ ᱠᱟᱛᱮᱜ ᱚᱱᱮ ᱦᱟᱲᱟᱢᱚᱜ ᱠᱟᱱᱟ ᱱᱮ ᱫᱟᱜ ᱡᱟᱹᱲᱤ ᱵᱟᱝ ᱠᱷᱟᱱᱛᱮ ᱨᱚᱦᱚᱭ ᱦᱚᱸ ᱵᱟᱝ ᱦᱩᱭ ᱟᱠᱟᱱᱟ ᱟᱫᱚ ᱯᱷᱤᱞᱦᱟᱞ ᱚᱲᱟᱜ ᱜᱮ ᱟᱭᱢᱟ ᱠᱟᱹᱢᱤ ᱢᱮᱱᱟᱜᱼᱟ ᱚᱲᱟᱜ ᱠᱚᱨᱮᱢ ᱵᱟᱰᱟᱭ ᱜᱮ ᱠᱟᱹᱢᱤ ᱜᱮᱭᱟ ᱟᱫᱚ ᱚᱱᱟ ᱠᱚᱜᱮ ᱯᱷᱤᱞᱦᱟᱞ ᱫᱚ ᱠᱟᱹᱢᱤ ᱵᱟᱲᱟ ᱦᱩᱭᱩᱜ ᱠᱟᱱᱟ᱾
ᱟᱪᱪᱷᱟ ᱟᱪᱪᱷᱟ᱾ ᱚᱱᱟ ᱢᱟ ᱱᱟᱯᱟᱭ ᱠᱟᱛᱷᱟ ᱠᱟᱱ ᱜᱮᱭᱟ ᱡᱮ ᱟᱹᱰᱤ ᱫᱤᱱ ᱨᱮᱵᱚᱱ ᱛᱚᱞᱟ ᱵᱟᱲᱟ ᱟᱠᱟᱫᱟ᱾ ᱛᱚᱞᱟ ᱠᱚᱦᱚᱸ ᱜᱟᱹᱪᱷᱤ ᱠᱚᱦᱚᱸ ᱦᱟᱲᱟᱢᱚᱜ ᱠᱟᱱ ᱛᱟᱵᱚᱱ ᱜᱮᱭᱟ ᱦᱮᱸ ᱵᱟᱝ? ᱟᱫᱚ ᱦᱟᱸ ᱚᱱᱟ ᱞᱮᱠᱟᱛᱼᱼ ᱛᱮ ᱧᱮᱞ ᱜᱟᱱᱚᱜᱼᱟ ᱪᱟᱥᱵᱟᱥ ᱫᱚ ᱦᱟᱸᱜ ᱱᱤᱛᱚᱜ ᱡᱩᱫᱤ ᱫᱟᱜ ᱡᱟᱹᱲᱤ ᱠᱮᱭᱟᱭ ᱱᱤᱛᱚᱜ ᱛᱮᱫᱚ ᱦᱟᱸᱜ ᱵᱚᱱ ᱨᱚᱦᱚᱭ ᱪᱟᱵᱟ ᱠᱮᱭᱟ ᱡᱟᱦᱟᱸ ᱞᱮᱠᱟ ᱟᱵᱚᱣᱟᱜ ᱮ ᱦᱩᱲᱩ ᱜᱟᱹᱪᱷᱤ ᱠᱚ ᱥᱮ ᱛᱚᱞᱟ ᱜᱟᱹᱪᱷᱤ ᱠᱚᱦᱟᱸᱜ ᱫᱟᱨᱮ ᱟᱠᱟᱱ ᱛᱟᱵᱚᱱᱟ ᱚᱱᱟ ᱞᱮᱠᱟᱛᱮ ᱧᱮᱞ ᱞᱮᱠᱷᱟᱱ ᱫᱚ ᱦᱟᱸᱜ ᱱᱤᱛᱚᱜ ᱛᱮᱫᱚ ᱵᱚᱱ ᱨᱚᱦᱚᱭ ᱪᱟᱵᱟ ᱪᱟᱵᱟ ᱠᱮᱭᱟ ᱦᱮᱸ ᱵᱟᱝ?
ᱦᱮᱸ ᱮᱠᱫᱚᱢ ᱮᱠᱫᱚᱢ᱾
ᱛᱟᱦᱞᱮ ᱜᱚᱝᱠᱮ ᱚᱱᱠᱟ ᱡᱚᱢ ᱵᱟᱲᱟ ᱫᱚ ᱦᱩᱭᱟᱠᱟᱱᱟ ᱥᱮ ᱵᱟᱝᱜᱮ
ᱦᱮᱸ ᱱᱤᱛ ᱛᱤᱠᱤᱱ ᱱᱤᱛ ᱫᱚ ᱡᱚᱢ ᱵᱟᱲᱟ ᱦᱩᱭᱱᱟ,
ᱟᱪᱪᱷᱟ ᱟᱪᱪᱷᱟ ᱛᱟᱦᱚᱞᱮ ᱛᱮᱦᱮᱧᱟᱜ ᱟᱵᱚᱦᱟᱣᱟ ᱫᱚ ᱪᱮᱫ ᱞᱮᱠᱟ ᱟᱯᱮ ᱥᱮᱱᱟᱜ?
ᱛᱮᱦᱮᱧ ᱫᱚ ᱟᱞᱮᱥᱮᱫ ᱫᱚ ᱚᱱᱛᱮ ᱟᱞᱮᱥᱮᱫ ᱫᱚ ᱠᱟᱡᱟᱠ ᱜᱮ ᱥᱤᱛᱩᱝ ᱟᱠᱟᱫᱟ ᱟᱨ ᱟᱯᱮᱥᱮᱫ ᱪᱮᱫ ᱥᱤᱛᱩᱝ ᱟᱠᱟᱫᱟ ᱥᱮ ᱵᱟᱝ
ᱟᱞᱮᱥᱱ ᱫᱚ ᱦᱟᱸᱜ ᱥᱤᱛᱩᱝ ᱦᱚᱸ ᱵᱟᱭ ᱥᱤᱛᱩᱝ ᱠᱟᱫᱟ ᱫᱟᱜ ᱦᱚᱸ ᱵᱟᱭ ᱫᱟᱜ ᱮᱫᱟ ᱢᱟᱱᱮ ᱟᱵᱚᱦᱣᱟ ᱫᱚ ᱦᱟᱸᱜ ᱵᱷᱟᱞᱮ ᱵᱷᱟᱞᱮ ᱜᱮ ᱢᱮᱱᱟᱜᱠᱟᱫᱟ᱾ ᱱᱟᱥᱮ ᱱᱟᱥᱮ ᱨᱮᱭᱟᱲ ᱨᱮᱭᱟᱲ ᱦᱚᱭ ᱵᱟᱲᱟᱭᱮᱫᱟ ᱚᱱᱟ ᱠᱷᱟᱹᱛᱤᱨ ᱛᱮ ᱱᱚᱛᱮ ᱦᱟᱸᱜ ᱫᱟᱨᱮ ᱵᱩᱴᱟᱹ ᱥᱮᱫ ᱨᱮ ᱠᱟᱹᱴᱤᱡ ᱫᱩᱲᱩᱵ ᱦᱩᱭ ᱟᱠᱟᱱᱟ᱾ ᱦᱮᱸ ᱛᱟᱦᱚᱞᱮ ᱜᱚᱝᱠᱮ ᱟᱯᱮ ᱫᱚ ᱚᱱᱠᱟ ᱦᱟᱜ ᱪᱟᱥ ᱵᱟᱥ ᱥᱟᱶ ᱥᱟᱶ ᱥᱟᱶᱛᱮ ᱚᱱᱠᱟ ᱡᱚᱸᱰᱨᱟ ᱠᱚᱯᱮ ᱮᱨ ᱵᱟᱲᱟᱭ ᱜᱮᱭᱟ ᱥᱮ ᱵᱟᱝᱜᱮ
ᱦᱮᱸ ᱟᱞᱮ ᱥᱮᱫ ᱡᱚᱸᱰᱨᱟ ᱠᱚ ᱮᱨ ᱦᱩᱭᱩᱜ ᱜᱮᱭᱟ ᱢᱟᱱ ᱟᱞᱮ ᱥᱮᱫ ᱫᱚ ᱡᱚᱛᱚ ᱨᱚᱠᱚᱢ ᱮᱨ ᱦᱩᱭᱩᱜᱼᱟ ᱡᱚᱸᱰ ᱦᱩᱭᱮᱱᱟᱦᱩᱲᱩ ᱦᱩᱭᱱᱟ ᱜᱷᱟᱸᱝᱲᱟᱦᱩᱭᱱᱟ ᱛᱩᱲᱤ ᱦᱩᱭᱮᱱᱟ ᱜᱩᱦᱩᱢ ᱦᱩᱭᱮᱱᱟ ᱢᱟᱱᱮ ᱥᱟᱱᱟᱢ ᱞᱮᱠᱟᱟᱜ ᱪᱟᱥᱵᱟᱥ ᱦᱩᱭᱩᱜ ᱜᱮᱭᱟ ᱟᱫᱚ ᱡᱮᱭᱥᱮ ᱠᱤ ᱯᱨᱚᱛᱷᱚᱢ ᱫᱚ ᱚᱱᱟ ᱦᱳᱲᱩ ᱜᱮᱫ ᱨᱟᱠᱟᱵ ᱵᱟᱲᱟ ᱠᱟᱛᱮᱫ ᱚᱱᱟ ᱥᱤ ᱦᱩᱭᱩᱜᱼᱟ ᱥᱤ ᱥᱤ ᱠᱟᱛᱮᱫ ᱚᱱᱟ ᱵᱟᱫ ᱨᱩᱴᱱᱤ ᱮᱨ ᱦᱩᱭᱩᱜᱼᱟ᱾ ᱜᱷᱴᱤᱮ ᱵᱟᱫ ᱚᱱᱟ ᱵᱟ ᱡᱷᱩᱱᱰᱨᱟ ᱮᱨ ᱦᱩᱭᱩᱜᱟ ᱡᱷᱩᱱᱰᱨᱟ ᱢᱟᱱᱮ ᱥᱟᱜᱷᱟᱥᱟᱜᱟ ᱪᱟᱥ ᱦᱩᱭᱩᱜ ᱜᱮᱭᱟ ᱟᱫᱚ ᱫᱟᱜ ᱫᱤᱱ ᱨᱮᱫᱚ ᱟᱫᱚ ᱢᱟᱱᱮ ᱫᱟᱜ ᱵᱟᱝ ᱠᱟᱱᱛᱮ ᱚᱱᱟᱦᱚᱸ ᱱᱤᱛᱚᱜ ᱨᱚᱠᱟᱣ ᱠᱟᱱᱟ ᱵᱟᱝ ᱦᱩᱭᱩᱜ ᱠᱟᱱᱟ ᱜᱚᱝᱠᱮ
ᱟᱪᱪᱷᱟ ᱟᱪᱪᱷᱟ ᱱᱟᱯᱟᱭ ᱠᱟᱛᱷᱟ ᱠᱟᱱ ᱜᱮᱭᱟ ᱚᱱᱠᱟ ᱦᱚᱸ ᱞᱟᱹᱠᱛᱤ ᱠᱟᱱ ᱜᱮᱭᱟ ᱪᱟᱥᱵᱟᱥ ᱢᱟ ᱟᱨ ᱟᱵᱚ ᱢᱟ ᱪᱟᱥᱵᱟᱥ ᱨᱮᱜᱮ ᱟᱵᱚᱣᱟᱜ ᱠᱟᱹᱣᱰᱤ ᱠᱚᱢᱟ ᱟᱨᱡᱟᱣ ᱫᱟᱲᱮᱭᱟᱜ ᱵᱚᱱ ᱡᱮᱞᱮᱠᱟ ᱧᱮᱞ ᱜᱟᱱᱚᱜᱼᱟ ᱡᱩᱫᱤ ᱥᱚᱵᱡᱤ ᱠᱚᱵᱚᱱ ᱪᱟᱥᱟ ᱟᱵᱚ ᱦᱚᱸ ᱡᱚᱢ ᱦᱩᱭᱩᱜ ᱛᱟᱵᱚᱱᱟ ᱥᱟᱶᱛᱮ ᱵᱟᱡᱟᱨ ᱠᱚᱨᱮ ᱠᱤᱨᱤᱧ ᱟᱹᱠᱷᱨᱤᱧ ᱦᱚᱸ ᱦᱩᱭᱩᱜ ᱛᱟᱵᱚᱱᱟ ᱦᱮᱸ ᱵᱟᱝ ᱟᱨ ᱡᱩᱫᱤ ᱵᱟᱵᱮᱱ ᱪᱟᱥ ᱵᱟᱲᱟᱭᱟ ᱢᱮᱱᱠᱷᱟᱱ ᱠᱟᱹᱣᱰᱤ ᱠᱚᱫᱚ ᱚᱠᱟᱨᱮᱵᱮᱱ ᱟᱨᱡᱟᱣᱟ ᱟᱵᱚ ᱫᱚ ᱨᱮᱸᱜᱮᱡ ᱦᱚᱲ ᱥᱮ
ᱦᱮᱸ ᱮᱠᱫᱚᱢ
ᱛᱟᱦᱚᱞᱮ ᱜᱚᱝᱠᱮ ᱦᱟᱸᱜ ᱢᱟᱱᱮ ᱚᱱᱠᱟᱱᱟᱜ ᱫᱚ ᱟᱯᱮ ᱫᱚ ᱥᱚᱵᱽᱡᱤ ᱪᱟᱥ ᱠᱚ ᱪᱮᱫ ᱠᱚᱯᱮ ᱪᱮᱫ ᱥᱚᱵᱡᱤ ᱠᱚᱯᱮ ᱪᱟᱥ ᱵᱟᱲᱟᱭ ᱜᱮᱭᱟ᱾
ᱦᱮᱸ ᱥᱚᱵᱽᱡᱤ ᱟᱭᱢᱟ ᱨᱚᱠᱚᱢ ᱪᱟᱥ ᱦᱩᱭᱩᱜᱼᱟ ᱡᱮᱭᱥᱤ ᱦᱩᱭᱮᱱᱟ ᱵᱷᱮᱱᱰᱤ ᱦᱩᱭᱱᱟ ᱠᱟᱫᱩ ᱦᱩᱭᱱᱟ ᱠᱚᱸᱰᱷᱟ ᱦᱩᱭᱱᱟ ᱥᱟᱶᱛᱮ ᱯᱮᱸᱭᱟᱡ ᱴᱟᱢᱟᱴᱚᱨ ᱵᱮᱸᱜᱟᱲ ᱚᱱᱟ ᱠᱚ ᱪᱟᱥ ᱦᱩᱭᱩᱜ ᱜᱮᱭᱟ ᱟᱨ ᱚᱱᱟ ᱫᱚ ᱞᱟᱹᱴᱩ ᱞᱟᱹᱴᱩ ᱰᱟᱵᱨᱟ ᱨᱮ ᱪᱟᱥᱳᱭᱼᱟ ᱥᱟᱶ ᱡᱟᱦᱟᱸ ᱫᱚ ᱯᱨᱚᱛᱛᱮᱠ ᱥᱚᱯᱛᱟᱯ ᱦᱟᱴ ᱦᱟᱴ ᱞᱟᱜᱟᱜ ᱠᱟᱱᱟ ᱡᱟᱦᱟᱸ ᱫᱚ ᱦᱟᱹᱴᱭᱟᱹ ᱠᱷᱩᱱᱴᱟ ᱚᱸᱰᱮ ᱥᱚᱯᱛᱟᱦᱚᱨᱮ ᱵᱟᱨ ᱫᱷᱟᱣ ᱞᱟᱜᱟᱜᱼᱟ ᱚᱸᱰᱮ ᱟᱠᱷᱨᱤᱧ ᱦᱩᱭᱩᱜᱼᱟ ᱡᱟᱜᱮ ᱟᱨ ᱚᱱᱟ ᱚᱱᱟ ᱛᱮᱜᱮᱟᱜ ᱢᱟᱱᱮ ᱯᱚᱨᱵᱟᱨ ᱠᱚ ᱪᱟᱞᱟᱜ ᱠᱟᱱᱟ ᱚᱱᱟ ᱛᱮᱜᱮ ᱫᱟᱭ ᱠᱷᱟᱴᱩᱜᱼᱟ ᱚᱸᱰᱮ ᱠᱷᱚᱡ ᱜᱮ
ᱟᱪᱪᱷᱟ ᱟᱪᱪᱷᱟ ᱚᱱᱟ ᱢᱟ ᱞᱟᱹᱠᱛᱤ ᱠᱟᱱ ᱜᱮ ᱪᱟᱥᱵᱟᱥ ᱢᱟ ᱵᱟᱠᱷᱟᱱ ᱟᱵᱚ ᱪᱟᱥᱵᱟᱥ ᱵᱟᱝ ᱞᱮᱠᱷᱟᱱ ᱫᱚ ᱡᱟᱦᱟᱸ ᱛᱤᱱᱟᱹᱜ ᱠᱟᱹᱣᱰᱤ ᱠᱚᱦᱚᱸ ᱵᱟᱵᱚᱱ ᱟᱨᱡᱟᱣ ᱫᱟᱲᱮᱭᱟᱜ-ᱟ ᱡᱮᱞᱮᱠᱟ ᱟᱞᱮ ᱦᱚᱸ ᱧᱮᱞ ᱞᱮᱠᱷᱟᱱ ᱥᱤᱛᱩᱝ ᱫᱤᱱ ᱫᱚ ᱦᱟᱸᱜ ᱱᱚᱝᱠᱟ ᱛᱩᱨᱢᱩᱡᱽ ᱠᱚ ᱟᱹᱰᱤ ᱠᱟᱡᱟᱠ ᱞᱮ ᱪᱟᱥ ᱜᱮᱭᱟ ᱾ ᱛᱩᱨᱢᱩᱡᱽ ᱠᱚᱨᱮ ᱫᱚ ᱟᱹᱰᱤᱜᱟᱱ ᱴᱟᱠᱟ ᱥᱮ ᱟᱹᱰᱤᱜᱟᱱ ᱠᱟᱹᱣᱰᱤ ᱠᱚᱦᱚᱸ ᱦᱩᱭᱩᱜ ᱜᱮᱭᱟ ᱾ ᱛᱷᱚᱠᱟ ᱧᱚᱜ ᱛᱮ ᱟᱫᱚ ᱚᱱᱟ ᱨᱮᱦᱚᱸ ᱠᱟᱹᱴᱤᱡ ᱠᱚᱥᱴᱚᱭ ᱵᱩᱡᱟᱹᱜ-ᱟ ᱡᱩᱫᱤ ᱫᱟᱜ ᱡᱟᱹᱲᱤᱭᱟᱭ ᱠᱤᱢᱵᱟ ᱟᱨᱮᱞᱮ ᱟᱨᱮᱞ ᱫᱟᱜ ᱡᱩᱫᱤ ᱡᱟᱹᱲᱤᱭᱟᱭ ᱛᱟᱦᱚᱞᱮ ᱠᱷᱟᱱ ᱫᱚ ᱡᱟᱦᱟᱸ ᱛᱤᱱᱟᱹᱜ ᱛᱩᱨᱢᱩᱡᱽ ᱠᱚ ᱛᱟᱦᱮᱸᱱᱟ ᱥᱮ ᱟᱹᱰᱤᱴᱟᱜ ᱱᱚᱥᱴᱚᱜ-ᱟ ᱾ ᱛᱟᱦᱞᱮ ᱜᱚᱝᱠᱮ ᱟᱯᱮ ᱥᱮᱫ ᱱᱚᱝᱠᱟ ᱛᱩᱨᱩᱢᱩᱪ ᱠᱚᱫᱚ ᱦᱟᱸᱜ ᱵᱟᱝᱯᱮ ᱪᱟᱥ ᱜᱮᱭᱟ ᱥᱮ ᱯᱮ ᱪᱟᱥ ᱜᱮᱭᱟ?
ᱜᱚᱝᱠᱮ ᱦᱟᱸᱜ ᱱᱟᱥᱮᱭᱟᱜ ᱨᱚᱲ ᱵᱷᱮᱜᱟᱨ ᱧᱚᱜ ᱜᱮᱞᱤᱧ ᱟᱸᱡᱚᱢ ᱠᱮᱫᱟ ᱾ ᱵᱟᱹᱞᱤᱧ ᱵᱩᱡᱷᱟᱹᱣ ᱞᱮᱫᱟ ᱾
ᱟᱪᱪᱷᱟ ᱟᱪᱪᱷᱟ ᱢᱟᱱᱮ ᱦᱟᱜ ᱛᱩᱨᱢᱩᱡᱽ ᱢᱮᱱᱛᱮ ᱫᱚ ᱦᱟᱸᱜ ᱡᱟᱦᱟᱱᱟᱜ ᱯᱮ ᱵᱩᱡᱷᱟᱹᱣ ᱜᱮᱭᱟ ᱥᱮ ᱵᱟᱝᱜᱮ?
ᱨᱚᱲ ᱜᱮ ᱱᱚᱣᱟ ᱨᱚᱲ ᱦᱟᱸᱜ ᱵᱟᱹᱧ ᱟᱸᱡᱚᱢ ᱵᱟᱲᱟ ᱟᱠᱟᱫᱟ ᱟᱹᱰᱤ ᱢᱚᱡᱽ ᱜᱮ ᱦᱟᱜ ᱟᱫᱚ ᱵᱟᱞᱤᱧ ᱵᱩᱡᱷᱟᱹᱣ ᱫᱟᱲᱮᱭᱟᱜ ᱠᱟᱱᱟ, ᱵᱟᱹᱧ ᱵᱩᱡᱽ ᱫᱟᱲᱮᱭᱟᱜ ᱠᱟᱱᱟ ᱾
ᱦᱚ ᱦᱚ ᱾ ᱚᱱᱟ ᱦᱚᱸ ᱠᱟᱛᱷᱟ ᱠᱟᱱ ᱜᱮ ᱜᱚᱝᱠᱮ ᱢᱟᱱᱮ ᱡᱟᱦᱟᱸ ᱨᱚᱲ ᱦᱟᱸᱜ ᱵᱟᱵᱮᱱ ᱵᱩᱡᱷᱟᱹᱣ ᱵᱟᱲᱟ ᱟᱠᱟᱫᱟ ᱥᱮ ᱛᱮᱱᱟᱜ ᱨᱚᱲ ᱫᱚ ᱦᱟᱸᱜ ᱠᱟᱹᱴᱤᱡ ᱡᱩᱫᱟᱹ ᱧᱚᱜ ᱜᱮᱭᱟ ᱾ ᱟᱞᱮ ᱥᱮᱱᱟᱜ ᱨᱚᱲ ᱡᱮᱢᱚᱱ ᱡᱩᱫᱟᱹ ᱜᱮᱭᱟ ᱟᱯᱮ ᱥᱮᱱᱟᱜ ᱨᱚᱲ ᱦᱚᱸ ᱟᱹᱞᱤᱧ ᱦᱚᱸ ᱡᱩᱫᱟᱹ ᱜᱮᱞᱤᱧ ᱟᱹᱭᱠᱟᱹᱣᱮᱜ-ᱟ ᱾ ᱢᱮᱱᱠᱷᱟᱱ ᱢᱤᱫ ᱫᱤᱱ ᱫᱚ ᱢᱤᱫ ᱴᱷᱮᱱ ᱜᱮᱵᱚᱱ ᱛᱟᱦᱮᱸ ᱠᱟᱱᱟ ᱡᱚᱛᱚ ᱥᱟᱱᱟᱢ ᱢᱟᱹᱱᱢᱤ ᱠᱚ ᱾ ᱦᱟᱸᱰᱮ ᱱᱟᱰᱮ ᱴᱚᱴᱷᱟ ᱵᱷᱤᱛᱤᱠ ᱵᱚᱱ ᱦᱟᱹᱴᱤᱧ ᱵᱟᱲᱟ ᱟᱠᱟᱱ ᱛᱮ ᱚᱸᱰᱮᱱᱟᱜ ᱨᱚᱲ ᱠᱚᱦᱚᱸ ᱥᱮ ᱟᱲᱟᱝ ᱠᱚᱦᱚᱸ ᱟᱹᱨᱩ ᱯᱷᱮᱨᱟᱣ ᱟᱠᱟᱱ ᱛᱟᱵᱚᱱᱟ ᱦᱮᱸ ᱵᱟᱝ ᱾
ᱦᱮᱸ ᱮᱠᱫᱚᱢ ᱮᱠᱫᱚᱢ ᱾
ᱟᱫᱚ ᱡᱟᱦᱟᱸ ᱞᱮᱠᱟᱱᱟᱜ ᱠᱟᱛᱷᱟ ᱠᱚᱜᱮ ᱢᱟᱱᱮ ᱡᱟᱦᱟᱸ ᱡᱤᱱᱤᱥ ᱟᱯᱮ ᱯᱮ ᱢᱮᱛᱟᱜ-ᱟ ᱚᱱᱟ ᱡᱤᱱᱤᱥ ᱟᱞᱮ ᱦᱚᱸᱞᱮ ᱢᱮᱛᱟᱜ ᱨᱮᱦᱚᱸ ᱟᱞᱮ ᱮᱴᱟᱜ ᱨᱚᱠᱚᱢ ᱞᱮ ᱢᱮᱛᱟᱜ-ᱟ ᱟᱨ ᱟᱯᱮ ᱮᱴᱟᱜ ᱨᱚᱠᱚᱢ ᱯᱮ ᱢᱮᱛᱟᱜ-ᱟ ᱾ ᱢᱮᱱᱠᱷᱟᱱ ᱡᱩᱫᱤ ᱟᱵᱮᱱ ᱵᱮᱱ ᱧᱮᱞᱟ ᱡᱮ ᱡᱤᱱᱤᱥ ᱫᱚ ᱢᱤᱫ ᱴᱟᱝ ᱜᱮᱭᱟ ᱢᱮᱱᱠᱷᱟᱱ ᱟᱯᱮ ᱥ ᱮᱱ ᱟᱞᱟᱫᱟ ᱠᱚ ᱞᱟᱹᱭᱟ ᱟᱞᱮ ᱥᱮᱱ ᱟᱞᱟᱫᱟ ᱠᱚ ᱞᱟᱹᱭᱟ ᱦᱮᱸ ᱵᱟᱝ ᱾
ᱦᱮᱸ ᱚᱱᱟ ᱢᱤᱫ ᱤᱠᱟᱹᱜ ᱜᱮᱭᱟ ᱥᱮ ᱚᱱᱟ ᱫᱚ ᱟᱨ ᱚᱱᱮ ᱟᱯᱮ ᱥᱮᱫ ᱵᱷᱮᱜᱟᱨ ᱧᱚᱜ ᱠᱚ ᱨᱚᱲᱟ ᱟᱨ ᱚᱱᱮ ᱟᱞᱮ ᱥᱮᱫ ᱵᱷᱮᱜᱟᱨ ᱧᱚᱜ ᱢᱟᱱᱮ ᱵᱟᱝ ᱢᱤᱞᱟᱹᱜ ᱞᱮᱠᱟ ᱚᱱᱠᱟ ᱢᱟᱱᱮ ᱥᱮ ᱡᱟᱦᱟᱸᱭ ᱠᱚᱫᱚ ᱟᱯᱮ ᱥᱮᱱᱟᱜ ᱨᱚᱲ ᱦᱚᱸ ᱟᱞᱮ ᱵᱟᱞᱮ ᱵᱩᱡᱷᱟᱹᱣᱟ ᱢᱤ ᱢᱤᱫ ᱴᱟᱹᱝ ᱟᱨ ᱟᱞᱮ ᱥᱮᱱᱟᱜ ᱨᱚᱲ ᱦᱚᱸ ᱟᱯᱮ ᱠᱚᱦᱚᱸ ᱵᱟᱯᱮ ᱵᱩᱡᱷᱟᱹᱣᱟ ᱾ ᱟᱫᱚ
ᱟᱪᱪᱷᱟ ᱟᱪᱪᱷᱟ ᱾ ᱦᱚᱭ ᱾ ᱟᱫᱚ ᱱᱚᱝᱠᱟ ᱟᱵᱚ ᱢᱟ ᱢᱤ ᱢᱤᱫ ᱡᱟᱭᱜᱟ ᱨᱮᱱ ᱦᱚᱲ ᱠᱟᱱ ᱜᱮᱭᱟ ᱵᱚᱱ ᱾ ᱦᱮᱸ ᱵᱟᱝ ᱢᱤᱫ ᱡᱟᱭᱜᱟ ᱢᱤᱫ ᱢᱤᱫ ᱴᱟᱝ ᱴᱚᱴᱷᱟ ᱨᱮᱜᱮ ᱵᱚᱱ ᱛᱟᱦᱮᱸ ᱠᱟᱱᱟ ᱾ ᱟᱨ ᱱᱚᱝᱠᱟ ᱥᱟᱸᱜᱮ ᱧᱚᱜ ᱢᱟᱹᱱᱢᱤ ᱦᱚᱛᱮᱡ ᱛᱮ ᱦᱟᱸᱰᱮ ᱱᱟᱰᱮ ᱵᱚᱱ ᱪᱟᱞᱟᱣ ᱟᱠᱟᱱᱟ ᱥᱮ ᱦᱟᱸᱰᱮ ᱱᱟᱰᱮ ᱵᱚᱱ ᱵᱚᱥᱚᱵᱟᱥ ᱟᱠᱟᱱᱟ ᱾ ᱟᱫᱚ ᱚᱱᱟ ᱠᱷᱟᱹᱛᱤᱨ ᱛᱮ ᱨᱚᱲ ᱟᱞᱟᱝ ᱨᱚᱲ ᱟᱲᱟᱝ ᱠᱚᱦᱚᱸ ᱠᱟᱹᱴᱤᱡ ᱟᱹᱨᱩ ᱯᱷᱮᱨᱟᱣ ᱟᱠᱟᱱ ᱛᱟᱵᱚᱱᱟ ᱦᱮᱸ ᱵᱟᱝ ᱾
ᱦᱮᱸ ᱦᱩᱸ ᱾
ᱛᱟᱦᱚᱞᱮ ᱜᱚᱝᱠᱮ ᱦᱟᱸᱜ ᱱᱚᱝᱠᱟ ᱫᱚ ᱱᱤᱛᱚᱜ ᱫᱚ ᱦᱟᱸᱜ ᱪᱮᱫ ᱠᱚᱵᱤᱱ ᱪᱤᱠᱟᱹ ᱵᱟᱲᱟᱭ ᱮᱫᱟ ᱚᱲᱟᱜ ᱠᱚᱨᱮᱱᱟᱜ ᱠᱟᱹᱢᱤ ᱠᱟᱡᱽ ᱠᱚ?
ᱦᱮ ᱚᱱᱮ ᱚᱲᱟᱜ ᱠᱚᱨᱮᱱᱟᱜ ᱠᱟᱹᱢᱤ ᱠᱟᱡ ᱠᱚᱢᱟ ᱚᱱᱮ ᱚᱲᱟᱜ ᱠᱚᱨᱮᱱᱟᱜ ᱟᱭᱢᱟ ᱠᱟᱹᱢᱤ ᱛᱟᱦᱮᱸᱱ ᱚᱱᱟ ᱜᱮ ᱚᱱᱟ ᱥᱟᱶ ᱥᱟᱶᱛᱮ ᱥᱴᱟᱰᱤ ᱦᱩᱭᱩᱜ ᱠᱟᱱᱟ ᱾
ᱟᱪᱪᱷᱟ ᱟᱪᱪᱷᱟ ᱾ ᱛᱟᱦᱞᱮ ᱜᱚᱝᱠᱮ ᱦᱟᱸᱜ ᱢᱟᱱᱮ ᱚᱞ ᱯᱟᱲᱦᱟᱣ ᱫᱚ ᱢᱩᱪᱟᱹᱫ ᱵᱟᱲᱟ ᱟᱠᱟᱫᱟ ᱵᱮᱱ ᱥᱮ ᱚᱞ ᱯᱟᱲᱦᱟᱣ ᱫᱚ ᱪᱟᱞᱟᱜ ᱠᱟᱱ ᱜᱮᱭᱟ ᱾
ᱦᱮᱸ ᱚᱞ ᱯᱟᱲᱦᱟᱣ ᱫᱚ ᱢᱮᱱᱟᱜ ᱞᱤᱧᱟ ᱴᱩᱭᱮᱞᱵᱽ ᱨᱮ ᱢᱮᱱᱟᱜ ᱞᱤᱧᱟ ᱾
ᱟᱪᱪᱷᱟ ᱟᱪᱪᱷᱟ ᱟᱪᱪᱷᱟ, ᱚᱱᱟ ᱢᱟ ᱱᱟᱯᱟᱭ ᱠᱟᱱ ᱜᱮ ᱢᱟᱱᱮ ᱟᱵᱚ ᱦᱟᱸᱜ, ᱚᱞ ᱯᱟᱲᱦᱟᱣ ᱥᱟᱶ ᱥᱟᱶᱛᱮ ᱟᱹᱰᱤ ᱠᱤᱪᱷᱩ ᱠᱟᱹᱢᱤ ᱜᱮ ᱞᱟᱹᱠᱛᱤ ᱠᱟᱱ ᱛᱟᱵᱚᱱᱟ ᱥᱩᱫᱷᱩ ᱚᱞ ᱯᱟᱲᱦᱟᱣ ᱞᱮᱱᱠᱷᱟᱱ ᱫᱚ ᱪᱮᱫ ᱦᱚᱸ ᱵᱟᱭ ᱜᱟᱱᱚᱜᱼᱟ ᱚᱞ ᱯᱟᱲᱦᱟᱣ ᱥᱟᱶ ᱥᱟᱶᱛᱮ ᱡᱟᱦᱟᱱᱟᱜ ᱜᱮ ᱠᱟᱹᱢᱤ ᱞᱮᱠᱷᱟᱱ ᱫᱚ ᱟᱹᱰᱤ ᱴᱟᱜ ᱜᱮ ᱱᱟᱯᱟᱭᱚᱜᱼᱟ ᱟᱹᱞᱤᱧᱟᱜ ᱞᱟᱹᱭ ᱛᱮ ᱫᱚ,
ᱦᱮᱸ, ᱮᱠᱫᱚᱢ ᱮᱠᱫᱚᱢ ᱮᱠᱫᱚᱢ
ᱦᱩᱸ ᱛᱟᱦᱞᱮ ᱜᱚᱢᱠᱮ ᱦᱟᱸᱜ ᱟᱯᱮ ᱥᱮᱱ ᱫᱚ ᱪᱮᱫᱮ ᱞᱮᱠᱟ ᱱᱚᱝᱠᱟᱱᱟᱜ ᱢᱟᱱᱮ? ᱚᱞ ᱯᱟᱲᱦᱟᱣ ᱠᱚ ᱪᱟᱞᱟᱜ ᱠᱟᱱᱟ ᱾ ᱱᱚᱝᱠᱟ ᱟᱵᱚᱣᱟᱜ ᱡᱟᱱᱟᱢ ᱟᱲᱟᱝ ᱡᱟᱱᱟᱢ ᱟᱲᱟᱝ, ᱛᱮ ᱥᱮ ᱟᱭᱳ ᱟᱲᱟᱝ ᱛᱮ ᱛᱤᱱᱟᱹᱜ ᱜᱟᱱ ᱚᱞ ᱯᱟᱲᱦᱟᱣ ᱪᱟᱞᱟᱜ ᱠᱟᱱᱟ ᱟᱯᱮ ᱫᱤᱥᱚᱢ ᱠᱚ ᱥᱮᱱ? ᱠᱟᱹᱴᱤᱡ ᱠᱷᱟᱴᱚ ᱢᱟᱪᱷᱟ ᱛᱮᱢ ᱞᱟᱹᱭ ᱞᱮᱠᱷᱟᱱ ᱟᱹᱰᱤ ᱴᱟᱜ ᱱᱟᱯᱟᱭ ᱠᱚᱜᱼᱟ ᱾
ᱦᱮᱸ ᱱᱚᱛᱮ ᱟᱞᱮ ᱫᱚ ᱦᱟᱸᱜ ᱫᱚ ᱡᱷᱟᱲᱠᱷᱚᱸᱰ ᱫᱤᱥᱚᱢ ᱛᱚ ᱡᱷᱟᱲᱠᱷᱚᱸᱰ ᱥᱟᱱᱛᱟᱞ ᱯᱟᱨᱜᱟᱱᱟ ᱟᱫᱚ ᱢᱟᱱᱮ ᱥᱟᱱᱛᱟᱞ, ᱦᱮᱸ ᱯᱟᱲᱦᱟᱣ ᱦᱩᱭᱩᱜ ᱜᱮᱭᱟ ᱢᱤᱫ ᱵᱟᱨ ᱠᱚᱞᱮᱡᱽ ᱨᱮ ᱟᱫᱷᱟ ᱟᱱ ᱠᱚᱞᱮᱡᱽ ᱨᱮ ᱵᱟᱝ ᱦᱩᱭᱩᱜᱼᱟ ᱟᱫᱚ ᱚᱸᱰᱮ ᱢᱟ, ᱨᱟᱡᱽ ᱵᱷᱟᱥᱟ ᱢᱟ ᱦᱤᱱᱫᱤ ᱠᱟᱱ ᱟᱫᱚ ᱦᱤᱱᱫᱤ ᱞᱟᱝᱜᱩᱭᱮᱡᱽ ᱛᱮ ᱜᱮ ᱯᱟᱲᱦᱟᱣ ᱢᱟ ᱦᱩᱭᱩᱜ ᱠᱟᱱ, ᱟᱫᱚ ᱱᱤᱛ ᱚᱱᱠᱟ ᱠᱚᱥᱤᱥ ᱦᱩᱭᱩᱜ ᱠᱟᱱᱟ ᱟᱯᱱᱟᱨ ᱡᱟᱱᱟᱢ ᱟᱲᱟᱝ ᱛᱮ ᱯᱟᱲᱦᱟᱜ ᱨᱮᱭᱟᱜ ᱢᱮᱱᱠᱷᱟᱱ ᱴᱤᱪᱟᱹᱨ ᱠᱚ ᱵᱷᱟᱞᱮ ᱦᱩᱭᱩᱜᱼᱟ ᱾ ᱱᱚᱣᱟ ᱠᱚ ᱨᱮᱭᱟᱜ ᱱᱚᱸᱰᱮᱱᱤᱡ ᱥᱚᱨᱠᱟᱨ ᱚᱱᱟ ᱩᱱᱤ ᱢᱮᱱ ᱠᱟᱫᱟ ᱟᱫᱚ ᱦᱟᱸᱜ ᱵᱚᱦᱩᱛ ᱡᱟᱞᱫᱤ, ᱟᱵᱚᱣᱟᱜ ᱡᱟᱱᱟᱢ ᱯᱟᱹᱨᱥᱤ ᱥᱮ ᱡᱟᱱᱟᱢ ᱟᱲᱟᱝ ᱛᱮ ᱯᱟᱲᱦᱟᱜ ᱟᱞᱮ ᱥᱩᱨᱩᱣᱟᱛ ᱛᱮᱦᱮᱫ ᱠᱟᱱᱟ ᱾
ᱮᱠᱫᱚᱢ ᱮᱠᱫᱚᱢ, ᱱᱚᱣᱟ ᱦᱚᱸ ᱞᱟᱹᱠᱛᱤ ᱠᱟᱱ ᱜᱮᱭᱟ ᱾ ᱚᱞ ᱯᱟᱲᱦᱟᱣ ᱢᱟ ᱟᱹᱰᱤ ᱨᱚᱠᱚᱢ ᱚᱞ ᱯᱟᱲᱦᱟᱣ ᱢᱮᱱᱟᱜᱼᱟ ᱟᱹᱰᱤ ᱨᱚᱠᱚᱢ ᱚᱞ ᱯᱟᱲᱦᱟᱣ ᱢᱮᱱᱟᱜ-ᱟ ᱟᱹᱰᱤ ᱨᱚᱠᱚᱢ ᱵᱷᱟᱥᱟ ᱢᱮᱱᱟᱜ ᱛᱟᱵᱚᱱᱟ, ᱡᱚᱛᱚ ᱵᱷᱟᱥᱟ ᱛᱮ ᱠᱟᱹᱡ ᱠᱟᱹᱡ ᱚᱞ ᱯᱟᱲᱦᱟᱣ ᱞᱮᱱᱠᱷᱟᱱ ᱫᱚ ᱟᱹᱰᱤ ᱴᱟᱜ ᱜᱮ ᱱᱟᱯᱟᱭᱚᱜᱼᱟ, ᱪᱮᱫᱟᱜ ᱥᱮ ᱢᱟᱱᱮ ᱩᱱᱟᱹᱜ ᱴᱟᱜ ᱵᱟᱢ ᱵᱟᱲᱟᱭ ᱨᱮ ᱦᱚᱸ ᱡᱟᱦᱟᱸ ᱥᱮᱱ ᱮᱢ ᱪᱟᱞᱟᱜᱼᱟ ᱚᱱᱛᱮᱱᱟᱜ ᱚᱞ ᱠᱚ ᱡᱩᱫᱤᱢ ᱩᱨᱩᱢ ᱫᱟᱲᱮᱭᱟᱜ ᱨᱮᱦᱚᱸ, ᱤᱧ ᱠᱮ ᱨᱮᱦᱚᱸ ᱡᱩᱫᱤᱢ ᱚᱞ ᱯᱟᱲᱦᱟᱜᱼᱟ ᱥᱮ ᱟᱹᱰᱤ ᱴᱟᱜᱮ ᱱᱟᱯᱟᱭᱚᱜᱼᱟ ᱪᱮᱫᱟᱜ ᱥᱮ ᱟᱹᱰᱤ ᱡᱟᱭᱜᱟ ᱨᱮᱜᱮ ᱧᱮᱞᱚᱜᱼᱟ ᱡᱮ ᱵᱮᱝᱜᱚᱞ ᱨᱮ ᱫᱚ ᱵᱟᱝᱞᱟ ᱛᱮ ᱜᱮ ᱡᱟᱹᱥᱛᱤ ᱚᱞ ᱛᱟᱦᱮᱱᱟ᱾ ᱡᱮᱢᱚᱱᱻ, ᱢᱟᱱᱮ ᱩᱲᱤᱥᱥᱟ ᱠᱚ ᱥᱮᱱ ᱪᱟᱞᱟᱜ ᱠᱷᱟᱱ ᱫᱚ ᱩᱲᱤᱭᱟ ᱛᱮ ᱜᱮ ᱚᱞ ᱛᱟᱦᱮᱱᱟ ᱡᱮᱢᱚᱱ, ᱡᱷᱟᱲᱠᱷᱚᱸᱱᱰ ᱥᱮᱱᱮᱢ ᱪᱟᱞᱟᱜ ᱠᱷᱟᱱ ᱫᱚ ᱦᱤᱱᱫᱤ ᱛᱮ ᱚᱞ ᱛᱮᱦᱮᱱᱟ ᱦᱮᱸ ᱥᱮ? ᱟᱫᱚ ᱡᱩᱫᱤ ᱟᱵᱮᱱ ᱦᱟᱸᱜ ᱦᱤᱱᱫᱤ ᱠᱚ ᱵᱟᱵᱮᱱ ᱵᱟᱲᱟᱭᱟ ᱛᱟᱞᱦᱮ ᱠᱷᱟᱱ ᱫᱚ ᱦᱟᱸᱜ ᱚᱱᱛᱮᱱᱟᱜ ᱡᱟᱭᱜᱟ ᱨᱮᱱᱟᱜ ᱧᱩᱛᱩᱢ ᱠᱚ ᱫᱚ ᱦᱟᱸᱜ ᱪᱤᱠᱟᱹ ᱛᱮᱵᱮᱱ ᱵᱩᱡᱷᱟᱹᱣ ᱫᱟᱲᱮᱭᱟᱜᱼᱟ ᱦᱮᱸ ᱥᱮ ᱵᱟᱝ?
ᱦᱮᱸ, ᱮᱠᱫᱚᱢ ᱮᱠᱫᱚᱢ,
ᱚᱱᱟ ᱠᱷᱟᱹᱛᱤᱨ ᱜᱮ ᱢᱟᱱᱮ ᱡᱚᱛᱚ ᱵᱷᱟᱥᱟ ᱛᱮ ᱜᱮ ᱥᱮᱬᱟ ᱠᱟᱜ ᱞᱟᱠ ᱛᱤ ᱠᱟᱱᱟ ᱚᱞ ᱯᱟᱲᱦᱟᱣ ᱫᱚ ᱯᱷᱤᱞᱟᱞ ᱚᱱᱟ ᱠᱚ ᱚᱞ ᱯᱟᱲᱦᱟᱣ ᱞᱮᱱᱠᱷᱟᱱ ᱫᱚ ᱦᱟᱸᱜ ᱟᱹᱰᱤᱴᱟᱜ ᱜᱮ ᱱᱟᱯᱟᱭᱚᱜᱼᱟ ᱦᱮᱸ ᱥᱮ ᱵᱟᱝ?
ᱮᱠᱫᱚᱢ ᱮᱠᱫᱚᱢ,
ᱟᱨ ᱱᱤᱛᱚᱜ ᱛᱚ ᱦᱟᱸᱜ ᱢᱟᱱᱮ ᱚᱞ ᱯᱟᱲᱟᱣ ᱥᱩᱢᱩᱝ ᱫᱚ ᱦᱟᱸᱜ ᱚᱞ ᱯᱟᱲᱦᱟᱣ ᱠᱟᱛᱮ ᱫᱚ ᱦᱟᱜ ᱪᱟᱹᱠᱨᱤ ᱠᱚ ᱫᱚ ᱵᱟᱵᱚᱱ ᱧᱟᱢ ᱮᱫᱟ ᱟᱵᱚᱣᱟᱜ ᱠᱟᱹᱣᱰᱤ ᱚᱵᱷᱟᱵ ᱛᱮ, ᱢᱟᱱᱮ ᱡᱟᱦᱟᱸ ᱛᱤᱱᱟᱹᱜ ᱫᱷᱟᱹᱨᱤᱡ ᱵᱚᱱ ᱚᱞ ᱯᱟᱲᱦᱟᱣ ᱫᱟᱲᱮᱭᱟᱜ ᱠᱟᱱᱟ ᱚᱲᱟᱜ ᱦᱚᱲ ᱦᱚᱸᱛᱚ ᱚᱱᱠᱟ ᱠᱟᱹᱣᱰᱤ ᱠᱚ ᱦᱚᱸ ᱵᱟᱝᱠᱚ ᱮᱢ ᱫᱟᱲᱮᱭᱟᱵᱚᱱ ᱠᱟᱱᱟ ᱡᱟᱦ ᱴᱟᱸ ᱛᱤᱱᱟᱹᱜ ᱵᱚᱱ ᱪᱮᱛᱟᱱ ᱥᱮᱱ ᱵᱚᱱ ᱞᱟᱯᱷᱟᱝ ᱥᱮᱱ ᱵᱚᱱ, ᱪᱟᱞᱟᱣ ᱤᱫᱤᱜ ᱠᱟᱱᱟ ᱩᱱᱟᱹᱜ ᱜᱮ ᱠᱟᱹᱣᱰᱤ ᱠᱚ ᱦᱚᱸ ᱡᱟᱹᱥᱛᱤ ᱞᱟᱜᱟᱜ ᱠᱟᱱᱟ, ᱟᱫᱚ ᱦᱟᱸᱜ ᱟᱭᱳᱼᱵᱟᱵᱟ ᱠᱚᱧ ᱴᱟᱠᱟ ᱯᱩᱭᱥᱟᱹ ᱵᱟᱝᱠᱚ ᱮᱢ ᱫᱟᱲᱮᱭᱟᱜ ᱠᱷᱟᱹᱛᱤᱨ ᱛᱮ ᱦᱟᱸᱜ ᱩᱱᱟᱹᱜ ᱫᱷᱟᱹᱨᱤᱡ ᱫᱚ ᱵᱟᱵᱚᱱ ᱚᱞ ᱯᱟᱲᱦᱟᱜ ᱠᱟᱱᱟ ᱦᱮᱸ ᱵᱟᱝ?
ᱦᱮᱸ, ᱮᱠᱫᱚᱢ ᱮᱠᱫᱚᱢ ᱾
ᱢᱟᱱᱮ ᱡᱟᱦᱟᱸᱭ ᱡᱟᱦᱟᱸᱭ ᱠᱚ ᱠᱚ ᱮᱢ ᱫᱟᱲᱮᱜ ᱠᱟᱱᱟ ᱩᱱᱠᱩ ᱫᱚ ᱦᱟᱸᱜ ᱠᱚ ᱚᱞ ᱯᱟᱲᱦᱟᱜ ᱠᱟᱱᱟ ᱟᱨ ᱡᱟᱦᱟᱸᱭ ᱡᱟᱦᱟᱸᱭ ᱠᱚ ᱵᱟᱠᱚ ᱮᱢ ᱫᱟᱲᱮᱜ ᱠᱟᱱᱟ ᱩᱱᱠᱩ ᱫᱚ ᱦᱟᱸᱜ, ᱵᱟᱝᱠᱚ ᱚᱞ ᱯᱟᱲᱦᱟᱜ ᱠᱟᱱᱟ, ᱡᱚᱛᱚ ᱦᱚᱲ ᱛᱚ ᱡᱚᱛᱚ ᱦᱚᱲ ᱛᱚ ᱚᱝᱠᱟ ᱵᱟᱵᱚᱱ ᱠᱤᱥᱟᱹᱲᱟ ᱥᱮ ᱠᱤᱪᱷᱩᱜᱟᱱ ᱦᱚᱲ ᱫᱚ ᱟᱹᱰᱤ ᱴᱟ ᱜᱮ ᱨᱮᱸᱜᱮᱡ ᱢᱮᱱᱟᱜ ᱵᱚᱱᱟ ᱠᱤᱪᱷᱩ ᱜᱟᱱ ᱫᱚ ᱚᱝᱠᱟ ᱢᱤᱰᱤᱭᱟᱢ ᱠᱤᱥᱟᱹᱬ ᱦᱚᱸ ᱵᱟᱝ ᱟᱨ ᱨᱮᱸᱜᱮᱡ ᱦᱚᱸ ᱵᱟᱝ ᱦᱮᱸ ᱵᱟᱝ?
ᱦᱮᱸ ᱦᱮᱸ᱾
ᱫᱩᱱᱭᱟᱹ ᱨᱮ ᱟᱹᱰᱤ ᱨᱚᱠᱚᱢ ᱢᱟᱹᱱᱢᱤ ᱛᱚ ᱢᱮᱱᱟᱜ ᱵᱚᱱ ᱜᱮᱭᱟ᱾
ᱦᱩᱸ᱾
ᱛᱟᱞᱦᱮ ᱜᱚᱝᱠᱮ ᱟᱯᱮ ᱥᱮᱱ ᱫᱚ ᱦᱟᱸᱜ ᱪᱮᱫ ᱞᱮᱠᱟ ᱱᱚᱝᱠᱟ ᱱᱤᱛᱚᱜ ᱪᱮᱫ ᱞᱮᱠᱟᱭ ᱥᱤᱛᱩᱝ ᱠᱟᱫᱟᱭ ᱱᱤᱛᱚᱜ ᱥᱮ ᱵᱟᱝᱜᱮ ᱟᱞᱮ ᱥᱮᱱ ᱢᱟ ᱱᱤᱛ ᱛᱚᱜ ᱢᱟ ᱡᱟᱹᱥᱛᱤ ᱜᱮ ᱥᱤᱛᱩᱝ ᱧᱮᱞᱚᱜ ᱠᱟᱱᱟ᱾
ᱱᱤᱛᱚᱜ-ᱮ ᱥᱤᱛᱩᱝ ᱠᱟᱫᱟ ᱦᱟᱜ ᱟᱹᱰᱤ ᱟᱴ᱾
ᱡᱚᱛᱚᱣᱟᱜ ᱫᱟᱨᱤ ᱴᱷᱤᱠ ᱠᱟᱱᱟ ᱜᱟᱹᱪᱷᱤ ᱠᱚᱢᱟ ᱟᱫᱚ ᱡᱮᱭᱥᱮ ᱜᱮ ᱫᱟᱜ ᱡᱟᱹᱲᱤ ᱦᱩᱭᱩᱜᱼᱟ ᱛᱟᱭᱥᱮ ᱜᱤ ᱢᱟᱱᱮ ᱠᱷᱮᱛ ᱨᱮ ᱞᱟᱜᱟᱣ ᱦᱩᱭᱩᱜᱼᱟ ᱨᱚᱦᱚᱭ ᱦᱩᱭᱩᱜᱼᱟ᱾
ᱟᱪᱪᱷᱟ ᱟᱪᱪᱷᱟ, ᱫᱟᱜ ᱡᱟᱹᱲᱤ ᱦᱟᱜ ᱦᱩᱭ ᱞᱮᱱᱠᱷᱟᱱ ᱜᱮ ᱦᱟᱜ ᱞᱚᱜᱚᱱ ᱜᱮ ᱦᱟᱜ ᱯᱮ ᱪᱮᱫ ᱠᱚ ᱞᱟᱹᱭᱟ ᱛᱩᱫ ᱨᱚᱦᱚᱭ ᱜᱚᱫᱟ ᱦᱮᱸ ᱵᱟᱝ?
ᱦᱮᱸ ᱦᱮᱸ ᱛᱩᱜ ᱨᱚᱦᱚᱭ ᱦᱩᱭᱩᱜᱼᱟ᱾
ᱛᱟᱞᱦᱮ ᱜᱚᱢᱠᱮ ᱦᱟᱸᱜ ᱢᱟᱱᱮ ᱚᱱᱠᱟ ᱥᱤ ᱠᱚᱫᱚ ᱠᱷᱮᱛ ᱠᱚᱫᱚ ᱦᱟᱜ ᱯᱮ ᱥᱤᱭ ᱠᱟᱫᱟ ᱥᱮ ᱵᱟᱝ ᱜᱮ ᱥᱮ ᱟᱹᱣᱨᱤ ᱯᱮ ᱥᱤᱭᱟ?
ᱦᱮᱸ ᱠᱷᱮᱛ ᱠᱚᱫᱚ ᱯᱩᱨᱟᱹ ᱥᱤ ᱞᱟᱦᱩᱜ ᱴᱷᱤᱠ ᱠᱟᱱᱟ᱾ ᱡᱮᱭᱥᱮ ᱜᱮ ᱫᱟᱜ ᱡᱟᱹᱲᱤ ᱦᱤᱡᱼᱟ ᱛᱟᱭᱥᱮ ᱜᱤ ᱢᱟᱱᱮ ᱡᱟᱵᱚᱴ ᱦᱩᱭᱩᱜᱼᱟ ᱞᱚᱥᱚᱜ ᱦᱩᱭᱩᱜᱼᱟ᱾
ᱟᱪᱪᱷᱟ ᱟᱪᱪᱷᱟ ᱱᱟᱯᱟᱭ ᱠᱟᱛᱷᱟ ᱜᱮ ᱚᱱᱟᱢᱟ᱾ ᱟᱞᱮ ᱥᱮᱱ ᱦᱚᱸ ᱱᱚᱝᱠᱟ ᱜᱮ ᱦᱟᱸᱜ ᱪᱟᱥᱵᱟᱥ ᱫᱚ ᱦᱟᱸᱜ ᱦᱩᱭ ᱫᱚ ᱦᱩᱭ ᱟᱠᱟᱱ ᱜᱮᱭᱟ ᱟᱫᱚ ᱫᱟᱜ ᱡᱟᱹᱲᱤ ᱠᱚᱦᱚᱸ ᱩᱱᱤᱭ ᱞᱟᱹᱭ ᱠᱮᱫ ᱞᱮᱠᱟ ᱥᱮᱨᱢᱟ ᱡᱟᱜ ᱡᱟᱹᱲᱤ ᱫᱟᱜ ᱡᱟᱹᱲᱤ ᱦᱚᱸ ᱵᱟᱭ ᱫᱟᱜ ᱡᱟᱹᱲᱤᱭ ᱫᱟ ᱟᱨ ᱜᱷᱩᱴᱩ ᱠᱚᱨᱮᱱᱟᱜ ᱡᱟᱭᱜᱟ ᱠᱚᱫᱚ ᱦᱟᱸᱜ ᱨᱚᱦᱚᱭ ᱵᱟᱠᱤ ᱢᱮᱱᱟᱜ ᱜᱮᱭᱟ ᱢᱮᱱ ᱞᱮᱠᱤᱱ ᱮ ᱢᱟᱱᱮ ᱚᱱᱠᱟ ᱵᱟᱹᱫ ᱵᱟᱹᱭᱦᱟᱹᱲ ᱥᱮᱱᱟᱜ ᱫᱚ ᱦᱟᱸᱜ ᱞᱚᱥᱚᱫ ᱦᱩᱭ ᱠᱟᱛᱮᱜ ᱨᱚᱦᱚᱭ ᱵᱟᱲᱟ ᱦᱩᱭ ᱟᱠᱟᱱ ᱜᱮᱭᱟ ᱟᱨ ᱚᱱᱠᱟ ᱜᱮ ᱢᱩᱞᱭᱟᱹ ᱠᱚ ᱞᱟᱜᱟᱣ ᱵᱟᱲᱟ ᱦᱩᱭ ᱞᱮᱱᱟ ᱛᱚ ᱚᱱᱟ ᱠᱷᱟ ᱛᱤᱨ ᱛᱮᱦᱟᱸᱜ ᱞᱚᱜᱚᱱ ᱧᱚᱜ ᱠᱟᱹᱢᱤ ᱪᱟᱵᱟ ᱠᱮᱫᱟᱞᱮ᱾
ᱛᱟᱞᱦᱮ ᱜᱚᱝᱠᱮ ᱦᱟᱸᱜ ᱢᱟᱱᱮ ᱚᱲᱟᱜ ᱠᱚᱨᱮᱱᱟᱜ ᱚᱱᱠᱟ ᱫᱚ ᱢᱟᱱᱮ ᱪᱮᱫ ᱠᱚ ᱠᱟᱹᱢᱤ ᱢᱮᱱᱟᱜ ᱛᱟᱯᱮᱭᱟ ᱚᱲᱟᱜ ᱠᱚᱨᱮᱱᱟᱜ ᱱᱚᱝᱠᱟ ᱱᱤᱛᱚᱜ ᱱᱤᱛᱚᱜ ᱟᱯᱟᱛᱚᱛᱚ ᱦᱟᱸᱜ? ᱪᱟᱥ ᱠᱚ ᱪᱟᱥ ᱵᱟᱥ ᱵᱟᱫᱮ
ᱦᱚᱸ ᱪᱟᱥᱵᱟᱥ ᱢᱟᱱᱮ ᱟᱞᱮ ᱫᱚ ᱚᱸᱰᱮ ᱫᱚ ᱞᱟᱹᱴᱩ ᱞᱟᱹᱴᱩ ᱠᱷᱮᱛ ᱨᱮᱱᱟᱜ ᱰᱟᱵᱽᱨᱟ ᱢᱮᱱᱟᱜ ᱛᱚ ᱟᱫᱚ ᱚᱱᱟ ᱜᱮ ᱪᱟᱥ ᱦᱩᱭᱩᱜᱼᱟ ᱚᱱᱟ ᱪᱟᱥ ᱠᱟᱛᱮ ᱚᱱᱟ ᱟᱱᱫᱟᱨ ᱦᱩᱭᱩᱜᱼᱟ ᱚᱲᱟᱜ ᱛᱮ᱾ ᱚᱲᱟᱜ ᱠᱚ ᱨᱮᱱᱟᱜ ᱜᱮ ᱠᱟᱹᱢᱤ ᱢᱮᱱᱟᱜᱼᱟ ᱡᱟᱹᱥᱛᱤ ᱛᱮ
ᱛᱲᱟ ᱠᱷᱚᱱ ᱢᱟᱱᱮ ᱠᱷᱟᱯᱨᱟ ᱚᱲᱟᱜ ᱛᱚ ᱟᱫᱚ ᱢᱟᱱᱮ ᱚᱱᱟ ᱵᱟᱹᱲᱤᱡ ᱜᱮ ᱜᱮᱭᱟ ᱥᱟᱶᱛᱮ ᱫᱟᱨᱮ ᱢᱮᱱᱟᱜᱼᱟ ᱡᱚᱝᱜᱚᱞ ᱢᱮᱱᱟᱜᱼᱟ ᱟᱫᱚ ᱱᱚᱣᱟ ᱠᱚ ᱯᱟᱲᱟᱜ ᱦᱩᱭᱩᱜᱼᱟ ᱥᱟᱭᱠᱮᱞ ᱛᱮ ᱵᱚᱡᱟ ᱟᱜᱩ ᱦᱩᱭᱩᱜᱼᱟ ᱟᱫᱚ ᱢᱟᱱᱮ ᱥᱩᱨ ᱥᱩᱨ ᱡᱟᱭᱜᱟ ᱨᱮᱭᱟᱜ ᱪᱟᱞᱟᱣ ᱜᱮᱭᱟ, ᱟᱫᱚ ᱚᱱᱟᱜᱮ ᱠᱟᱹᱢᱤ ᱠᱟᱛᱮ ᱱᱟᱜ ᱦᱩᱭᱩᱜ ᱠᱟᱱᱟ ᱩᱥᱠᱮ ᱵᱟᱫᱽ
ᱠᱟᱱ ᱜᱮᱭᱟ ᱚᱱᱟ ᱢᱟ ᱞᱟᱹᱠᱛᱤ ᱠᱟᱱ ᱜᱮ ᱪᱟᱥ ᱵᱟᱥ ᱢᱟ ᱞᱟᱹᱠᱛᱤ ᱠᱟᱱ ᱜᱮ ᱪᱮᱫᱟᱜ ᱥᱮ ᱵᱟᱝ ᱪᱟᱥᱵᱟᱥ ᱞᱮᱠᱷᱟᱱ ᱫᱚ ᱵᱚᱪᱷᱚᱨ ᱫᱤᱱ ᱨᱮᱱᱟᱜ ᱪᱟᱥ ᱢᱤᱫ ᱫᱷᱟᱣ ᱜᱮᱵᱚᱱ ᱪᱟᱥᱟ ᱟᱨ ᱡᱟᱹᱥᱛᱤ ᱨᱮᱦᱚᱸ ᱵᱟᱝ ᱜᱟᱱᱚᱜᱼᱟ ᱥᱮ᱾